ᱦᱮᱞᱳ, ᱵᱟᱵᱮᱱ ᱟᱸᱡᱚᱢ ᱫᱟ? ᱦᱮᱞᱳ,
ᱵᱤᱱᱟ᱾
ᱦᱮᱸ ᱢᱚᱡᱽ ᱵᱟᱲᱟ ᱜᱮᱭᱟᱞᱤᱧ ᱟᱹᱞᱤᱧ ᱫᱚ ᱟᱨ ᱟᱵᱮᱱ ᱜᱮ ᱦᱟᱸᱜ ᱪᱮᱫ ᱞᱮᱠᱟ ᱢᱮᱱᱟᱜ ᱵᱤᱱᱟ? ᱟᱪᱪᱷᱟ ᱟᱪᱪᱷᱟ ᱴᱷᱤᱠ ᱜᱮᱭᱟ᱾ ᱴᱷᱤᱠ ᱜᱮᱭᱟ᱾ ᱦᱮᱸ ᱟᱞᱮᱥᱮᱫ ᱢᱚᱴᱟᱢᱩᱴᱤ ᱫᱟᱜ ᱵᱟᱲᱟ ᱠᱮᱫᱟᱭ ᱧᱤᱫᱟᱹ ᱦᱚᱸ ᱟᱹᱰᱤ ᱡᱷᱚᱢᱚᱨ ᱜᱮᱭ ᱫᱟᱜ ᱠᱮᱫᱟᱭ᱾ ᱥᱮ ᱫᱚ ᱦᱚᱸ ᱦᱮᱸ ᱫᱚ ᱫᱚᱢᱟᱱ ᱛᱮᱜᱮ ᱫᱟᱜ ᱵᱟᱲᱟ ᱠᱮᱫᱟ᱾ ᱛᱚ ᱠᱷᱮᱛ ᱠᱚᱨᱮ ᱦᱚᱸ ᱫᱟᱜ ᱠᱚ,
ᱟᱪᱪᱷᱟ᱾
ᱛᱚ ᱜᱟᱪᱷᱤ ᱜᱚᱰᱟ ᱠᱚᱨᱮ ᱢᱚᱡᱽ
ᱠᱮᱫᱟ ᱳᱭ ᱠᱤᱪᱩ ᱠᱷᱚᱱ ᱟᱜᱮ ᱵᱚᱱᱫᱚ ᱠᱟᱱᱟ᱾ ᱟᱞᱮ ᱥᱮᱫ ᱦᱚᱭ ᱫᱟᱜ ᱠᱮᱫᱟ ᱳᱭ ᱠᱤᱪᱷᱩ ᱠᱷᱚᱱ ᱟᱜᱮ ᱵᱚᱱᱫᱚ ᱢᱮᱱᱟᱜᱼᱟ᱾ ᱛᱟᱞᱦᱮ ᱪᱟᱥᱵᱟᱥ ᱠᱚ ᱦᱩᱭᱩᱜ ᱠᱟᱱᱟ ᱥᱮ ᱵᱟᱝ ᱟᱯᱮ ᱚᱱᱛᱮ?
ᱦᱮᱸ ᱟᱞᱮᱥᱮᱫ ᱪᱟᱥ ᱵᱟᱥ ᱢᱟᱱᱮ ᱵᱚᱞᱛᱮ ᱦᱮᱸ ᱜᱟᱪᱷᱤ ᱠᱚᱞᱮ ᱟᱯᱷᱨᱚ ᱵᱟᱲᱟᱫ, ᱟᱯᱷᱚᱨ ᱵᱟᱲᱟ ᱠᱟᱣᱫᱟ᱾
ᱛᱚ ᱦᱚᱭᱛᱚ ᱛᱷᱚᱲᱟ ᱜᱟᱱ ᱫᱟᱹᱨᱭᱟᱹᱣ ᱠᱟᱱᱟ ᱦᱟᱸᱜ᱾ ᱛᱚ ᱢᱟᱱᱮ ᱦᱚᱭᱛᱮ ᱯᱟᱨᱮ ᱱᱤᱛᱚᱜ ᱚᱱᱟ ᱠᱚ᱾ ᱢᱟᱱᱮ, ᱛᱩᱫ ᱨᱮᱭᱟᱜ ᱡᱩᱫᱤ ᱛᱩᱫ ᱞᱮᱠᱟᱱᱟᱜ ᱡᱩᱫᱤ ᱢᱟᱱᱮ ᱚᱵᱚᱥᱛᱟ ᱨᱮ ᱦᱤᱡᱩᱜᱼᱟ ᱛᱚ ᱛᱚᱵᱮ ᱟᱞᱮ ᱢᱟᱱᱮ, ᱨᱚᱦᱚᱭ ᱞᱮ ᱠᱩᱨᱩᱢᱩᱴᱩᱭᱟ ᱟᱨ ᱦᱟᱥᱟ ᱦᱚᱸ ᱢᱟᱱᱮ ᱮᱠᱪᱩᱭᱮᱞᱤ ᱢᱤᱫ ᱫᱷᱚᱢ ᱢᱟᱞᱮ ᱯᱟᱲᱟᱜ ᱫᱚᱦᱚ ᱠᱟᱜ ᱜᱮᱭᱟ᱾ ᱛᱚ ᱟᱨ ᱢᱤᱫ ᱫᱷᱚᱢ ᱠᱟᱛᱮ ᱥᱤᱭᱟᱜ ᱠᱷᱟᱭ ᱢᱟᱱᱮ ᱞᱚᱥᱚᱫᱟᱢ ᱥᱮ ᱫᱟᱜ ᱠᱚᱦᱚᱸ ᱡᱮᱦᱮᱛᱩ ᱢᱮᱱᱟᱜᱼᱟ᱾
ᱚ ᱛᱟᱦᱚᱞᱮ ᱟᱯᱮ ᱫᱚᱯᱮ ᱞᱟᱦᱟ ᱟᱞᱮᱥᱮᱫ ᱫᱚ ᱮᱭ ᱪᱟᱨᱟ ᱠᱚᱠᱚ ᱜᱤᱰᱤᱭᱫᱟ ᱛᱚᱞᱟ ᱠᱚᱠᱚ ᱜᱤᱰᱤᱭᱫᱟ ᱮᱭ᱾
ᱦᱩᱸ ᱟᱞᱮ ᱦᱮᱸ ᱟᱞᱮ ᱫᱚ ᱛᱷᱚᱲᱟ ᱞᱟᱦᱟ ᱧᱚᱜ ᱜᱮᱭᱟᱞᱮ ᱪᱟᱨᱟ ᱠᱚᱫᱚ ᱢᱟᱱᱮ, ᱞᱟᱦᱟ ᱨᱮᱜᱮᱞᱮ ᱜᱤᱰᱤ ᱜᱤᱰᱤ ᱵᱟᱲᱟᱣ ᱠᱟᱫᱟ ᱟᱨ ᱚᱱᱠᱟ ᱜᱮ ᱢᱟᱱᱮ ᱴᱚᱨ ᱫᱟᱜ ᱠᱚ ᱢᱮᱱᱟᱜ ᱵᱟᱲᱟ ᱦᱟᱛᱟᱲ ᱛᱟᱞᱮᱭᱟ ᱛᱚ ᱟᱫᱚ ᱚᱱᱟ ᱠᱷᱟᱹᱛᱤᱨ ᱛᱮᱞᱮ ᱞᱟᱦᱟ ᱧᱚᱜᱱᱟ ᱟᱞᱮ ᱫᱚ᱾
ᱟᱪᱪᱷᱟ ᱮᱢᱱᱤ ᱦᱳᱲᱳ ᱵᱟᱫᱽ ᱫᱤᱭᱮ ᱮᱴᱟᱜ ᱥᱚᱵᱽᱡᱤ ᱠᱚ ᱪᱟᱥ ᱦᱩᱭᱩᱜ ᱜᱮᱭᱟ ᱟᱯᱮ ᱚᱱᱛᱮ?
ᱦᱮᱸ ᱦᱮᱸ ᱜᱚᱝᱠᱮ ᱦᱩᱭᱩᱜ ᱜᱮᱭᱟ᱾ ᱦᱩᱲᱩ ᱵᱟᱫ ᱠᱟᱛᱮ ᱥᱚᱵᱡᱤ ᱠᱚ ᱟᱹᱰᱤ ᱫᱚᱢᱟᱱ ᱛᱮᱜᱮ ᱦᱩᱭᱩᱜᱼᱟ᱾ ᱟᱨ ᱜᱷᱟᱸᱝᱽᱨᱟ ᱠᱚ ᱟᱹᱞᱩ ᱠᱚ ᱵᱚᱨᱛᱚᱢᱟᱱ ᱫᱚᱞᱮ ᱪᱟᱥ ᱵᱟᱲᱟ ᱠᱟᱫᱟ ᱟᱹᱞᱩ ᱫᱚ ᱵᱟᱝ ᱜᱷᱟᱸᱝᱜᱽᱨᱟ᱾ ᱜᱷᱟᱸᱜᱽᱨᱟ ᱢᱮᱱᱟᱜᱼᱟ ᱟᱨ ᱵᱮᱸᱜᱟᱲ ᱠᱚ ᱢᱮᱱᱟᱜᱼᱟ ᱛᱟᱦᱮᱨ ᱠᱚ ᱢᱮᱱᱟᱜᱼᱟ ᱵᱷᱤᱰᱤ ᱠᱚ ᱢᱮᱱᱟᱜᱼᱟ ᱟᱨ ᱯᱩᱠᱷᱨᱤ ᱟᱲᱮ ᱟᱲᱮᱛᱮ ᱟᱞᱮᱭᱟᱜ ᱢᱟᱱᱮᱼᱼ ᱥᱟᱹᱨᱩ ᱠᱚ ᱥᱟᱹᱨᱩ ᱠᱚᱦᱚᱸ ᱞᱮ ᱨᱚᱦᱚᱭ ᱵᱟᱲᱟᱭ ᱟᱠᱟᱫᱟ
ᱟᱪᱪᱷᱟ ᱟᱹᱞᱩ ᱚᱱᱛᱮ ᱵᱟᱯᱮ ᱪᱟᱥ ᱜᱮᱭᱟ ᱟᱹᱞᱩ ᱠᱚᱼᱼ
ᱟᱹᱞᱩ ᱦᱮᱸ ᱜᱚᱝᱠᱮ ᱟᱹᱞᱩ ᱪᱟᱥ ᱜᱮᱭᱟᱞᱮ ᱟᱫᱚ ᱱᱤᱛ ᱢᱟᱛ ᱛᱚ ᱥᱤᱡᱤᱱᱟ ᱯᱟᱨᱚᱢ ᱮᱱᱟ
ᱦᱮᱸ ᱦᱮᱸ ᱥᱤᱡᱤᱱ ᱯᱟᱨᱚᱢ ᱮᱱᱟ ᱟᱪᱪᱷᱟ ᱱᱤᱭᱟᱹ ᱵᱟᱨ ᱫᱟᱢ ᱪᱮᱫ ᱞᱮᱠᱟ ᱛᱟᱦᱮᱸ ᱠᱟᱱᱟ
ᱟᱹᱞᱩ ᱨᱮᱭᱟᱜ ᱫᱟᱢᱼᱼ
ᱦᱮᱸ ᱪᱮᱫ ᱠᱟ ᱛᱟᱸᱦᱮ ᱠᱟᱱᱟ ᱟᱯᱮ ᱚᱱᱛᱮ ᱡᱚᱠᱷᱚᱱ ᱯᱮ ᱟᱠᱷᱨᱤᱧ ᱠᱮᱫᱟ
ᱮᱠᱪᱩᱞᱤ ᱟᱞᱮ ᱫᱚ ᱵᱟᱞᱮ ᱟᱠᱷᱨᱤᱧ ᱠᱮᱫᱟ ᱛᱚᱵᱮ ᱦᱮᱸ ᱟᱞᱮᱞᱮ ᱞᱮ ᱠᱤᱨᱤᱧ ᱠᱮᱫᱟ
ᱟᱪᱪᱷᱟ
ᱛᱚ ᱵᱤᱥ ᱴᱟᱠᱟ ᱯᱚᱸᱪᱤᱥ ᱴᱟᱠᱟ ᱫᱟᱢ ᱫᱚ ᱚᱱᱮ ᱚᱱᱠᱟ ᱜᱮ ᱛᱟᱦᱮᱸ ᱠᱟᱱᱟ ᱜᱚᱝᱠᱮ ᱵᱤᱥ ᱴᱟᱠᱟ ᱯᱚᱸᱪᱤᱥ ᱴᱟᱠᱟ ᱞᱮᱠᱟ ᱜᱮ ᱛᱟᱦᱮᱸ ᱠᱟᱱᱟ
ᱚ ᱟᱞᱮ ᱥᱮᱫ ᱫᱚ ᱟᱵᱟᱨ ᱟᱹᱰᱤ ᱠᱚᱢᱼᱼ
ᱦᱮᱸ ᱛᱤᱱᱟᱹᱜ ᱜᱟᱱ
ᱦᱳᱭ ᱢᱤᱱᱤᱢᱟᱢ ᱟᱴ ᱱᱚ ᱴᱟᱠᱟ ᱠᱟᱛᱮᱫ ᱠᱚ ᱟᱹᱠᱷᱨᱤᱧ ᱮᱫ ᱛᱟᱦᱮᱸᱫ
ᱵᱟᱯ ᱨᱮ ᱵᱟᱯᱼᱼ
ᱟᱨ ᱡᱟ ᱪᱟᱹᱥᱤ ᱴᱷᱮᱱ ᱠᱷᱚᱱ ᱪᱟᱥᱼᱼ ᱦᱮᱸ ᱟᱹᱰᱤ ᱥᱚᱥᱛᱟ ᱟᱨ ᱪᱟᱹᱥᱤ ᱴᱷᱮᱱ ᱠᱷᱚᱱ ᱫᱚ ᱫᱩᱥᱚ ᱴᱟᱠᱟ ᱠᱩᱭᱱᱴᱮᱞ ᱟᱠᱷᱨᱤᱧ ᱦᱩᱭ ᱠᱟᱱᱟ
ᱵᱟ ᱦᱩᱭ ᱫᱟᱲᱮᱭᱟᱜᱼᱟ ᱚᱱᱛᱮ ᱟᱹᱞᱩ ᱡᱟᱹᱥᱛᱤ ᱠᱚ ᱪᱟᱥᱟ ᱛᱚ
ᱦᱮᱸ ᱡᱟᱹᱥᱛᱤ ᱠᱚ ᱪᱟᱥ ᱛᱟᱨᱯᱚᱨ ᱮᱴᱟᱜ ᱨᱟᱡᱽᱡᱚ ᱵᱟᱝ ᱠᱚ ᱠᱳᱞ ᱦᱚᱪᱚ ᱠᱟᱫᱟ ᱱᱤᱭᱟᱹ ᱵᱟᱨ ᱫᱚ ᱥᱮᱭ ᱡᱚᱱ ᱢᱟᱱᱮ ᱪᱟᱹᱥᱤ ᱠᱚ ᱡᱷᱚᱛᱚ ᱠᱚ ᱞᱚᱥ ᱠᱚ
ᱚ ᱚᱝᱠᱟᱱᱟᱜ ᱠᱟᱛᱷᱟ ᱠᱟᱱᱟ ᱦᱮᱸ ᱚᱱᱛᱮ ᱠᱷᱚᱱ ᱜᱮ ᱮᱠᱪᱩᱭᱮᱞᱤ ᱱᱚᱛᱮ ᱢᱟᱱᱮ ᱟᱹᱞᱩ ᱥᱟᱯᱞᱟᱭᱚᱜ ᱠᱟᱱ ᱜᱮᱭᱟ ᱛᱚ
ᱟᱪᱪᱷᱟ ᱦᱩᱞ ᱢᱟᱦᱟ ᱚᱱᱛᱮ ᱢᱟᱱᱟᱣ ᱦᱩᱭᱩᱜ ᱜᱮᱭᱟ ᱥᱮ ᱵᱟᱝ ᱛᱟᱦᱞᱮ ᱛᱤᱨᱤᱥᱟ ᱡᱩᱱ
ᱦᱮᱸ ᱟᱞᱮ ᱥᱮᱫ ᱦᱩᱞ ᱢᱟᱦᱟ ᱦᱮᱸ ᱢᱟᱱᱟᱣ ᱦᱩᱭᱩᱜ ᱜᱮᱭᱟ ᱟᱹᱰᱤ ᱟᱨ ᱟᱹᱰᱤᱼᱼ ᱢᱚᱡᱽ ᱛᱮᱜᱮ ᱟᱻ ᱞᱮ ᱢᱟᱱᱟᱣ ᱵᱟᱲᱟᱭ ᱜᱮᱭᱟ ᱟᱨᱼᱼ ᱟᱨ ᱱᱮᱥ ᱵᱟᱨ ᱦᱚᱸ ᱟᱹᱰᱤ ᱢᱚᱸᱡᱽ ᱛᱮᱜᱮ ᱢᱟᱱᱟᱣ ᱞᱮ ᱠᱩᱨᱩᱢᱩᱴᱩ ᱟᱠᱟᱫᱟ ᱡᱟᱛᱮ ᱡᱮᱢᱚᱱ ᱡᱟᱠ ᱡᱚᱢᱚᱠ ᱦᱩᱭᱩᱜ ᱟᱨ ᱟᱞᱮ ᱫᱚ ᱚᱱᱮ ᱠᱚ ᱢᱮᱱᱟᱜ ᱦᱮᱸ ᱟᱨ ᱟᱞᱮ ᱱᱤᱭᱟᱹ ᱦᱚᱞᱮ ᱜᱚᱴᱟ ᱦᱚᱪᱚ ᱵᱟᱲᱟ ᱟᱠᱟᱫᱟ ᱟᱸᱡᱚᱢ ᱠᱮᱫᱟ ᱵᱮᱱ ᱜᱚᱝᱠᱮ
ᱦᱮᱸ ᱦᱮᱸ ᱚᱸᱡᱚᱢ ᱦᱩᱭᱱᱟ
ᱦᱮᱸ ᱟᱞᱮ ᱫᱚ ᱱᱤᱭᱟᱹ ᱦᱚᱸᱞᱮ ᱜᱚᱴᱟ ᱵᱟᱲᱟ ᱦᱚᱪᱚ ᱠᱟᱫᱟ ᱞᱟᱦᱟ ᱛᱮᱢᱟ ᱦᱚᱭᱛᱚ ᱚᱱᱮ ᱚᱱᱠᱟ ᱰᱟᱦᱟᱨ ᱟᱲᱨᱤ ᱛᱮ ᱦᱟᱺᱰᱤ ᱠᱚᱠᱚ ᱫᱚᱠᱟᱱ ᱵᱟᱲᱟᱭ ᱮᱫ ᱠᱟᱱ ᱛᱟᱦᱮᱱᱟ ᱥᱟᱶ ᱥᱟᱶᱼᱼ ᱛᱮ ᱦᱩᱞ ᱢᱟᱦᱟ ᱦᱤᱞᱳᱜ ᱦᱚᱸ ᱧᱩ ᱵᱟᱲᱟ ᱠᱟᱛᱮᱫ ᱠᱚ ᱥᱚᱢᱵᱚᱫ ᱵᱟᱲᱟ ᱠᱚᱜ ᱠᱟᱱ ᱛᱟᱦᱮᱱᱟ ᱛᱚᱵᱮ ᱟᱫᱚ ᱟᱞᱮ ᱜᱮ ᱠᱤᱪᱷᱩ ᱛᱤᱱᱟᱹᱜ ᱜᱟᱱ ᱪᱚᱝ ᱠᱚᱲᱟ ᱢᱮᱱᱟᱜ ᱞᱮᱭᱟ ᱦᱟᱸᱜ ᱛᱚ ᱵᱚᱞᱮ ᱱᱚᱣᱟ ᱫᱚ ᱵᱚᱞᱮ ᱟᱞᱮ ᱢᱟᱱᱮ ᱞᱮ ᱧᱮᱞ ᱡᱩᱛᱟᱞᱮ ᱥᱮᱞᱮ ᱛᱚᱫᱟᱨᱚᱜᱟ ᱠᱚᱢᱤᱴᱤ ᱠᱚᱦᱚᱸ ᱞᱮ ᱢᱮᱱ ᱵᱟᱲᱟ ᱠᱚᱣᱟᱜ ᱠᱚᱣᱟ
ᱦᱮᱸ ᱱᱤᱭᱟᱹ ᱠᱚᱫᱚ ᱠᱤᱱᱛᱩ ᱵᱚᱱᱫᱚ ᱞᱟᱹᱠᱛᱤ ᱠᱟᱱᱟ ᱟᱞᱮ ᱥᱮᱫ ᱦᱚᱸ ᱠᱤᱱᱛᱩ ᱱᱤᱭᱟᱹ ᱠᱚ ᱧᱮᱞᱚᱜ ᱜᱮᱭᱟ ᱫᱤᱭᱮ ᱵᱤᱵᱷᱤᱱᱱᱚ ᱚᱨᱠᱮᱥᱴᱟᱨ ᱯᱨᱳᱜᱨᱟᱢ ᱥᱟᱨᱟ ᱧᱤᱫᱟᱹ ᱠᱚ ᱪᱟᱹᱞᱩ ᱠᱟᱜᱼᱟ ᱫᱤᱭᱮ ᱪᱷᱟᱯᱨᱤ ᱮᱱᱮᱡ ᱠᱚ ᱫᱷᱩᱨᱟᱹᱣ ᱠᱟᱜᱼᱟ ᱱᱤᱭᱟᱹ ᱠᱤᱱᱛᱩ ᱟᱨ ᱧᱩ ᱵᱩᱞ ᱠᱟᱛᱮᱫ ᱠᱚ ᱜᱤᱛᱤᱡ ᱠᱚᱜ-ᱟ ᱱᱤᱭᱟᱹ ᱠᱚᱫᱚ ᱠᱤᱱᱛᱩ ᱵᱟᱝ ᱩᱪᱤᱛᱟ
ᱥᱟᱹᱨᱤ ᱜᱮ ᱵᱟᱝ ᱩᱪᱤᱛ ᱠᱟᱱᱟ ᱟᱨ ᱚᱱᱮ ᱠᱚ ᱢᱮᱱᱟ ᱮᱴᱟᱜ ᱡᱟᱹᱛ ᱴᱷᱮᱱ ᱟᱵᱚᱣᱟᱜ ᱦᱚᱲ ᱡᱚᱛᱚ ᱢᱟᱱ ᱥᱚᱱᱢᱟᱱ ᱪᱟᱞᱟᱜ ᱞᱮᱠᱟ ᱦᱚᱸ ᱢᱤᱫ ᱢᱤᱫ ᱯᱨᱚᱠᱟᱨ ᱫᱚ ᱵᱩᱡᱷᱟᱹᱜ ᱠᱟᱱᱟ ᱟᱨ ᱟᱵᱚᱣᱟᱜ ᱥᱚᱢᱚᱭ ᱠᱚᱦᱚᱸ ᱮᱠᱪᱩᱭᱮᱞᱤ ᱵᱮᱠᱟᱨ ᱛᱮ ᱯᱟᱨᱚᱢᱚᱜ ᱠᱟᱱᱟ ᱟᱨ ᱦᱚᱭᱛᱳ ᱢᱟᱱᱮ ᱥᱚᱢᱚᱭ ᱢᱟ ᱯᱟᱨᱚᱢᱚᱜ ᱠᱟᱱ ᱜᱮ ᱢᱟᱱ ᱥᱚᱱᱢᱟᱱ ᱦᱚᱸ ᱪᱟᱞᱟᱜ ᱠᱟᱱ ᱜᱮᱭᱟ ᱟᱨ ᱧᱩ ᱵᱩᱞ ᱠᱟᱛᱮᱜ ᱜᱤᱛᱤᱡ ᱠᱟᱛᱮ ᱦᱚᱭᱛᱳ ᱦᱚᱭᱛᱳ ᱯᱟᱨᱮ ᱟᱵᱚ ᱡᱩᱫᱤ ᱚᱱᱟ ᱥᱚᱢᱚᱭ ᱨᱮ ᱡᱩᱫᱤᱼᱼ ᱢᱤᱫᱴᱮᱡ ᱪᱚ ᱪᱚᱝ ᱵᱚᱱ ᱠᱟᱹᱢᱤᱭᱟ
ᱦᱮᱸ᱾
ᱛᱚ, ᱛᱤᱱᱟᱹᱜ ᱜᱟᱱ ᱵᱚᱱ ᱞᱟᱦᱟᱜ ᱠᱟᱱᱟ? ᱛᱚ ᱧᱩ ᱵᱟᱲᱟ ᱠᱟᱛᱮᱜ, ᱮᱸ ᱧᱩ-ᱧᱩ ᱠᱟᱛᱮᱜ ᱜᱮ ᱢᱟᱱᱮ ᱵᱟᱨᱯᱮ ᱜᱚᱴᱮᱡ ᱞᱚᱥ ᱦᱩᱭᱩᱜ ᱠᱟᱱ ᱛᱟᱵᱚᱱᱟ ᱟᱵᱚᱣᱟᱜ᱾ ᱯᱚᱭᱥᱟ, ᱟ ᱯᱚᱭᱥᱟ ᱨᱮᱭᱟᱜ ᱞᱚᱥ ᱢᱟ ᱢᱮᱱᱟᱜ ᱜᱮᱭᱟ, ᱥᱚᱢᱚᱭ ᱨᱮᱭᱟᱜ ᱞᱚᱥ ᱢᱟ ᱢᱮᱱᱟᱜ ᱜᱮᱭᱟ᱾ ᱟᱨ ᱠᱟᱹᱢᱤ ᱠᱟᱛᱮ ᱚᱠᱟᱴᱟᱜ ᱞᱟᱵᱷ ᱵᱚᱱ ᱧᱟᱢᱮᱫ ᱠᱟᱱ ᱥᱮᱵᱚᱱ ᱯᱷᱟᱭᱫᱟ ᱵᱚᱱ ᱧᱟᱢᱮᱫ ᱠᱟᱱ ᱚᱱᱟ ᱨᱮᱭᱟᱜ ᱦᱚᱸ ᱞᱚᱥ ᱵᱚᱱ᱾
ᱦᱮᱸ ᱛᱟᱯᱚᱨᱮ, ᱯᱚᱨ ᱮᱢᱱᱤ ᱦᱚᱲᱢᱚ ᱥᱮᱫ ᱞᱚᱥ ᱪᱟᱞᱟᱜ-ᱟ ᱢᱟᱱᱮ ᱟᱵᱚᱣᱟᱜ ᱨᱩᱣᱟᱹ ᱦᱟᱹᱥᱩ ᱠᱚ ᱵᱮᱥᱤ ᱪᱟᱞᱟᱜ ᱠᱟᱱᱟ ᱚᱛᱤᱨᱤᱠᱛᱚ ᱯᱚᱨᱤᱢᱟᱱ ᱧᱩ ᱠᱷᱟᱹᱛᱤᱨ ᱛᱮ᱾
ᱦᱮᱸ ᱦᱮᱸ ᱚᱝᱠᱟᱜᱮ ᱦᱮᱸ ᱧᱩ ᱠᱷᱟᱹᱛᱤᱨ ᱛᱮᱦᱚᱸ ᱢᱟᱱᱮ ᱧᱩ ᱵᱟᱲᱟ ᱠᱟᱛᱮᱜ ᱦᱚᱸ ᱢᱟᱱᱮ ᱟᱭᱢᱟ ᱦᱚᱲᱟᱜ ᱠᱤ ᱢᱟᱱᱮ ᱟᱻ ᱦᱚᱲᱢᱚ ᱠᱚ ᱵᱟᱹᱲᱤᱡ ᱵᱟᱲᱟᱭᱮᱱ ᱛᱟᱠᱚᱣᱟ ᱢᱟᱱᱮ ᱥᱟᱥᱛᱷᱚ ᱠᱚ, ᱢᱟᱱᱮ᱾ ᱠᱚᱢ ᱡᱳᱨᱤ ᱵᱟᱲᱟᱭᱮᱱ ᱛᱟᱠᱚᱣᱟ᱾
ᱟᱥᱚᱞᱮ ᱧᱩ ᱠᱟᱛᱮᱫ ᱴᱟᱭᱤᱢ ᱢᱚᱛᱚ ᱴᱷᱤᱠ ᱢᱚᱛᱚ ᱫᱟᱠᱟ ᱠᱚ ᱵᱟᱝᱠᱚ ᱡᱚᱢᱟ ᱛᱚ᱾
ᱦᱮᱸ ᱡᱟᱹᱛᱤ ᱫᱚ ᱮᱠᱪᱩᱞᱤ ᱚᱱᱠᱟ ᱠᱟᱱ ᱜᱮᱭᱟ ᱢᱟᱱᱮ ᱚᱠᱚᱭ ᱠᱚ ᱡᱟᱹᱥᱛᱤ᱾ ᱡᱮ, ᱢᱟᱱᱮ ᱧᱩ ᱦᱮᱣᱟᱜ ᱦᱚᱲ ᱫᱚ ᱢᱟᱱᱮ ᱠᱷᱟᱹᱞᱤ ᱚᱱᱟᱜᱮ ᱞᱟᱜᱟᱣ ᱠᱚᱣᱟ ᱛᱚ᱾
ᱦᱮᱸ᱾
ᱟᱫᱚᱻ ᱚᱱᱟᱜᱮ ᱡᱟᱛᱮ ᱡᱮᱢᱚᱱ ᱩᱝᱠᱩ ᱚᱠᱟ ᱫᱷᱟᱨᱟ ᱠᱚᱢᱟᱣ ᱠᱚ ᱚᱱᱟᱜᱮ᱾ ᱮᱠᱪᱩᱭᱮᱞᱤ ᱩᱱᱠᱩ ᱢᱟ ᱵᱟᱠᱚ ᱵᱟ, ᱟᱻ ᱵᱟᱹᱜᱤ ᱜᱮᱭᱟ ᱚᱱᱟᱛᱚ ᱵᱟᱰᱟᱭ ᱠᱟᱛᱷᱟ ᱠᱟᱱᱟ᱾
ᱟᱨ ᱵᱟᱹᱜᱤ ᱞᱮᱠᱷᱟᱡ ᱠᱚ ᱫᱚᱠᱚ ᱵᱟᱹᱜᱤ ᱪᱷᱩᱴᱤ ᱜᱮᱭᱟ᱾ ᱟᱫᱚ ᱩᱱᱠᱩ ᱦᱚᱛᱮ ᱛᱮᱜᱮ ᱚᱱᱟ ᱠᱚᱫᱚ ᱵᱟᱝ ᱦᱩᱭᱩᱜ-ᱟ᱾ ᱮᱠᱪᱩᱭᱮᱞᱤ ᱟᱵᱚ ᱜᱮᱦᱟᱸᱜ ᱵᱚᱨᱛᱚᱢᱟᱱ ᱟᱵᱚ ᱡᱮᱱᱟᱨᱮᱥᱚᱱ ᱨᱮᱱ ᱠᱚᱲᱟ ᱠᱩᱲᱤ᱾ ᱜᱮ ᱢᱤᱞᱟᱹᱣ ᱠᱟᱛᱮᱫ ᱜᱮ ᱪᱮᱠᱟᱭ ᱡᱟᱹᱨᱩᱲ ᱵᱚᱱᱟ ᱚᱱᱟ ᱫᱚ᱾
ᱠᱤᱱᱛᱩ ᱦᱟᱺᱰᱤ ᱯᱟᱹᱣᱨᱟᱹ ᱟᱹᱠᱷᱚᱨᱤᱧ ᱠᱚᱫᱚ ᱚᱱᱟ ᱫᱚ ᱵᱚᱱᱫᱚ ᱞᱟᱹᱠᱛᱤ ᱠᱟᱱᱟ ᱡᱟᱦᱟᱸ ᱟᱵᱚᱣᱟᱜ ᱯᱨᱳᱜᱨᱟᱢ ᱠᱚ ᱦᱩᱭᱩᱜ ᱜᱮᱭᱟ᱾ ᱚᱱᱩᱥᱴᱷᱟᱱ ᱦᱩᱭᱩᱜ ᱜᱮᱭᱟ, ᱛᱟᱯᱚᱨᱮ ᱟᱞᱮ ᱱᱚᱛᱮ ᱫᱚ ᱯᱟᱛᱟ ᱠᱚᱨ, ᱯᱟᱛᱟ ᱠᱚᱨᱮ ᱦᱚᱸ ᱧᱮᱞᱚᱜ ᱠᱟᱱᱟ᱾ ᱧᱮᱞᱚᱜ ᱠᱟᱱᱟ ᱦᱟᱺᱰᱤ ᱯᱟᱹᱣᱨᱟᱹ ᱠᱚ ᱤᱫᱤᱭᱮᱫᱟ ᱛᱟᱯᱚᱨᱮ ᱱᱤᱭᱟᱹ ᱵᱟᱨ ᱫᱚ ᱢᱤᱫᱴᱟᱝ ᱯᱨᱚᱥᱟᱥᱚᱱ ᱢᱮᱱ ᱦᱩᱭ ᱞᱮᱱᱟ ᱡᱮ, ᱦᱟᱺᱰᱤ ᱯᱟᱹᱣᱨᱟᱹ ᱡᱟᱦᱟᱸᱭ ᱠᱚ ᱟᱹᱠᱷᱚᱨᱤᱧᱟ ᱩᱝᱠᱩ ᱠᱤᱱᱛᱩ ᱵᱚᱱᱫᱚ ᱠᱚ ᱦᱩᱭᱩᱜ-ᱟ᱾ ᱫᱤᱭᱮ ᱥᱩᱨ ᱨᱮ ᱚᱸᱰᱮ ᱯᱟᱛᱟ ᱦᱩᱭ ᱞᱮᱱᱟ, ᱡᱷᱟᱹᱴᱤ ᱯᱟᱦᱟᱹᱲᱤ ᱯᱟᱛᱟ ᱟᱞᱮ ᱱᱚᱸᱰᱮ᱾
ᱦᱮᱸ᱾
ᱛᱟᱞᱦᱮ ᱠᱤᱪᱷᱩ, ᱠᱤᱪᱷᱩ ᱡᱚᱱ ᱠᱚ ᱤᱫᱤ ᱞᱮᱫᱟ ᱦᱟᱺᱰᱤ ᱯᱟᱹᱣᱨᱟᱹ ᱛᱟᱞᱮ᱾ ᱚᱸᱰᱮ ᱠᱷᱚᱡ ᱡᱟᱦᱟᱸ ᱠᱚᱢᱤᱴᱤ ᱠᱚ ᱛᱟᱦᱮᱸ ᱠᱟᱱᱟ ᱫᱤᱭᱮ ᱯᱩᱞᱤᱥ ᱛᱚᱨᱚᱯᱷ ᱠᱷᱚᱱ ᱩᱝᱠᱩ ᱡᱷᱚᱛᱚ ᱜᱤᱰᱤ ᱦᱩᱭᱱᱟ ᱚᱱᱟ ᱠᱚ᱾
ᱟᱪᱪᱷᱟ᱾
ᱟᱨ ᱫᱚᱠᱟᱱ ᱵᱟᱞᱮ ᱵᱟᱹᱭᱥᱟᱹᱣ ᱦᱚᱪᱚᱣᱟᱜ ᱠᱚᱣᱟ᱾
ᱦᱮᱸ ᱦᱮᱸ ᱵᱟ, ᱦᱟᱺᱰᱤ ᱫᱚᱠᱟᱱ ᱫᱚ ᱮᱠᱪᱩᱭᱮᱞᱤ ᱚᱱᱟ ᱠᱚᱨᱮ ᱫᱚ ᱛᱚ ᱵᱟᱭ ᱮᱞᱟᱣᱚᱜ ᱠᱟᱱᱟ᱾
ᱦᱮᱸ᱾
ᱟᱨ ᱢᱤᱫᱴᱮᱱ ᱟᱸᱻ ᱥᱟᱵ ᱠᱟᱜ ᱵᱮᱱ ᱤᱭᱟᱹ ᱦᱩᱞ ᱢᱟᱦᱟ ᱫᱤᱵᱚᱥ ᱞᱮᱠᱟᱱᱟᱜ ᱫᱤᱱ ᱨᱮᱦᱚᱸ ᱦᱟᱺᱰᱤ ᱠᱚᱠᱚ ᱟᱹᱠᱷᱚᱨᱤᱧᱫᱟ᱾ ᱦᱩᱞ ᱢᱟᱦᱟ ᱫᱤᱵᱚᱥ ᱢᱤᱫᱴᱮᱱ ᱟᱻ ᱢᱤᱫᱴᱮᱱ ᱟ ᱥᱚᱠ ᱞᱮᱠᱟᱱᱟᱜ ᱢᱟᱱᱮ ᱫᱤᱱ ᱠᱟᱱᱟ᱾ ᱦᱮᱸ ᱥᱮ ᱵᱟᱝ, ᱟᱫᱚ ᱚᱝᱠᱟᱜᱮ ᱠᱤᱪᱷᱩ ᱠᱤᱪᱷᱩ ᱦᱚᱲ ᱫᱚ ᱦᱮᱸ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱟᱨ ᱠᱤᱪᱷᱩ ᱠᱤᱪᱷᱩ ᱦᱚᱲ ᱢᱟᱱᱮ ᱦᱤᱡᱩᱜ ᱠᱟᱱᱟ ᱠᱚ᱾ ᱚᱸᱰᱮ ᱛᱤᱱᱟᱹᱜ ᱜᱟᱱ ᱵᱟᱝ ᱢᱤᱴᱤᱝ ᱠᱚ ᱟᱸᱡᱚᱢ ᱠᱮᱫᱟ ᱥᱮ ᱵᱟᱠᱚ ᱟᱸᱡᱚᱢ ᱠᱮᱫᱟ ᱵᱟᱥ ᱧᱩ ᱵᱟᱲᱟ ᱠᱟᱛᱮ ᱠᱚ ᱥᱚᱢᱵᱷᱚᱫ ᱵᱟᱲᱟ ᱵᱚᱱᱟ, ᱟᱫᱚ ᱱᱚᱣᱟ ᱫᱚ ᱢᱚᱡᱽ ᱫᱚ ᱮᱱᱛᱮᱫ ᱵᱟᱝ ᱵᱩᱡᱷᱟᱹᱜ ᱠᱟᱱᱟ᱾
ᱵᱟᱝ ᱢᱚᱸᱡᱽ ᱫᱚ ᱵᱟᱝ ᱦᱩᱭᱩᱜ ᱠᱟᱱᱟ ᱛᱚ᱾
ᱵᱩᱡᱟᱹᱜ ᱠᱟᱱᱟ ᱦᱮᱸ ᱟᱨ ᱥᱟᱯᱳᱡ ᱴᱷᱤᱠ ᱜᱮᱭᱟ᱾ ᱡᱮᱱᱮᱵᱟ ᱚᱠᱚᱭᱴᱟᱜ ᱧᱩ ᱠᱟᱛᱮ ᱥᱚᱢᱵᱚᱫ ᱵᱟᱲᱟᱭᱮᱱᱟ ᱦᱚᱭᱛᱳ ᱩᱱᱤ ᱞᱟᱹᱴᱩ ᱦᱚᱲ ᱠᱟᱱ ᱜᱮᱭᱟᱭ ᱱᱤᱪ ᱪᱳᱭ ᱢᱤᱫᱴᱮᱱ ᱚᱠᱚᱭᱴᱟᱜ ᱨᱮᱱ ᱜᱤᱫᱟᱹᱨ ᱯᱤᱫᱟᱹᱨ ᱨᱮᱱ ᱜᱟᱨᱡᱮᱱ ᱠᱟᱱ ᱜᱮᱭᱟᱭ ᱱᱤᱪ ᱪᱚᱭ ᱩᱱᱤ ᱜᱮ ᱡᱩᱫᱤ ᱚᱱᱠᱟ ᱧᱩ ᱵᱟᱲᱟ᱾ ᱥᱚᱢᱵᱷᱚᱫ ᱡᱚᱢᱟᱱᱟ᱾ ᱛᱚᱵᱮ ᱱᱤᱡᱮᱨᱮᱱ ᱜᱤᱫᱟᱹᱨ ᱯᱤᱫᱟᱹᱨ ᱫᱚ ᱚᱠᱟᱨᱮ ᱟᱨᱦᱚᱸ ᱵᱩᱡᱷᱟᱹᱣ ᱠᱚᱣᱟ᱾
ᱦᱮᱸ ᱜᱟᱨᱡᱮᱱ ᱜᱮ ᱡᱩᱫᱤ ᱚᱱᱠᱟ ᱠᱚ ᱠᱚᱨᱟᱣᱟ ᱛᱟᱦᱚᱞᱮ ᱜᱤᱫᱽᱨᱟᱹ ᱠᱚᱫᱚ ᱟᱫᱚ ᱪᱤᱠᱟᱹᱭᱟᱠᱚ ᱩᱱᱠᱩ ᱧᱮᱞ ᱠᱟᱛᱮ ᱠᱚ ᱥᱮᱬᱟᱭ ᱫᱟ ᱛᱚ
ᱦᱮᱸ ᱟᱨ ᱢᱮᱱ ᱠᱟᱛᱷᱟ ᱫᱚ ᱦᱮᱸ ᱢᱮᱱ ᱠᱟᱛᱷᱟ ᱫᱚ ᱱᱚᱣᱟ ᱦᱚᱸ ᱠᱟᱱ ᱜᱮᱭᱟ ᱢᱟᱱᱮ ᱟᱜ᱾ ᱜᱚᱜᱚ ᱵᱟᱵᱟ ᱪᱮᱫ ᱠᱚ ᱪᱤᱠᱟᱭᱮᱫᱟ ᱜᱤᱫᱽᱨᱟᱹ ᱮᱠᱪᱩᱞᱤ ᱚᱱᱟ ᱠᱚᱠᱚ ᱯᱷᱳᱞᱳᱭᱮᱫ ᱠᱟᱱ ᱜᱮᱭᱟ᱾ ᱟᱫᱚ ᱦᱮᱸ ᱚᱱᱟᱠᱩ ᱞᱟᱹᱴᱩ ᱦᱚᱲ ᱟᱵᱩ ᱛᱷᱚᱲᱟᱜᱟᱱ ᱢᱟᱱᱟᱼᱼ ᱨᱩᱰᱟ ᱟᱨ ᱢᱟᱱᱟ ᱢᱟ ᱥᱤᱢᱯᱚᱞ ᱢᱟᱱᱟ ᱛᱮᱢᱟ ᱵᱟᱠᱚ ᱟᱸᱡᱚᱢ ᱜᱮᱭᱟ ᱮᱠᱪᱩᱭᱮᱞᱤ ᱱᱚᱣᱟ ᱵᱤᱥᱚᱭ ᱛᱮ ᱢᱤᱫᱴᱮᱱ ᱱᱤᱭᱚᱢ ᱞᱟᱹᱜᱩᱭ ᱨᱮᱭᱟᱜ ᱫᱚᱨᱠᱟᱨ ᱢᱮᱱᱟᱜᱼᱟ
ᱦᱮᱸ ᱱᱤᱭᱚᱢ ᱫᱚ ᱞᱟᱹᱜᱩᱭ ᱞᱮᱠᱷᱟᱱ ᱵᱷᱟᱜᱮ ᱦᱩᱭᱩᱜᱼᱟ ᱛᱚ
ᱢᱟᱺᱡᱷᱤ ᱯᱟᱨᱟᱱᱤᱠ ᱦᱚᱛᱮ ᱛᱮ ᱟᱨ ᱵᱟᱝᱠᱷᱟᱱ ᱫᱚ ᱢᱟᱱᱮ ᱵᱟᱹᱵᱩᱱ ᱞᱟᱦᱟ ᱫᱟᱲᱮᱭᱟᱼᱟ ᱪᱮᱞᱮᱜ ᱟᱨ ᱢᱤᱫ ᱦᱚᱲ ᱥᱮ ᱵᱟᱨ ᱦᱚᱲ ᱞᱟᱦᱟ ᱠᱟᱛᱮ ᱢᱟ ᱪᱮᱫ ᱦᱩᱭᱩᱜᱼᱟ ᱵᱚᱞᱮ, ᱞᱟᱦᱟ ᱞᱮᱱᱠᱷᱟᱱ ᱡᱚᱛᱚ ᱦᱚᱲ ᱢᱤᱫ ᱥᱟᱶᱛᱮ ᱛᱮᱵᱚᱱ ᱞᱟᱦᱟᱜᱼᱟ ᱛᱚᱵᱮ ᱥᱮᱱ ᱟᱹᱵᱚᱣᱟᱜ ᱥᱚᱢᱟᱡᱽ ᱨᱮ ᱢᱤᱫᱴᱮᱡ ᱮᱴᱟᱜ ᱞᱮᱵᱮᱞ ᱥᱮ ᱥᱴᱨᱤᱢ ᱞᱮᱵᱮᱞ ᱨᱮᱱᱟᱜ ᱢᱤᱫᱴᱮᱱ ᱱᱮ ᱯᱚᱨᱤᱵᱚᱨᱛᱚᱱ ᱦᱮᱡᱩᱜ ᱠᱟᱱᱟ
ᱦᱮᱸ ᱢᱤᱫ ᱥᱟᱶ ᱦᱮᱸ ᱢᱤᱫ ᱥᱟᱶᱝᱛᱮ ᱵᱟᱝ ᱞᱟᱦᱟ ᱞᱮᱱᱠᱷᱟᱱ ᱚᱱᱟ ᱫᱚᱵᱟᱝ ᱥᱴᱨᱚᱝᱚᱜᱼᱟ ᱠᱚᱱᱚ ᱫᱤᱱ ᱦᱚᱸ, ᱵᱟᱝᱠᱷᱟᱱ ᱢᱤᱫ ᱵᱟᱨ ᱦᱚᱲ ᱞᱟᱦᱟ ᱠᱛᱮᱫ ᱫᱚ ᱠᱳᱱᱳ ᱯᱷᱟᱭᱫᱟ ᱵᱟᱭ ᱮᱢᱟ ᱾
ᱯᱷᱟᱭᱫᱟ ᱵᱟᱭ ᱮᱢ ᱫᱟ
ᱛᱟᱯᱚᱨᱮ ᱦᱩᱞ ᱢᱟᱦᱟ ᱨᱮ ᱧᱮᱞᱚᱜ ᱠᱟᱱᱟ ᱡᱮ ᱟᱵᱚ ᱠᱚᱱᱳ ᱫᱷᱩᱛᱤ ᱠᱚ ᱯᱟᱹᱧᱪᱤ ᱫᱷᱩᱛᱤ ᱠᱚ ᱵᱟᱝ ᱦᱚᱨᱚᱜ ᱠᱟᱛᱮ ᱥᱩᱴ ᱯᱮᱱ ᱦᱚᱨᱚᱜ ᱠᱟᱛᱮ ᱮᱠᱷᱚᱱ ᱦᱚᱸᱠᱚ ᱚᱸᱰᱮ ᱠᱚ ᱪᱟᱞᱟᱜ ᱜᱮᱭᱟ ᱟᱞᱮᱥᱮᱫ ᱫᱚ ᱠᱤᱱᱛᱩ ᱚᱱᱟ ᱠᱚ ᱧᱮᱞᱚᱜ ᱠᱟᱱᱟ ᱚᱱᱟ ᱠᱤᱱᱛᱩ ᱵᱚᱱᱫᱚ ᱞᱟᱹᱠᱛᱤ ᱠᱟᱱᱟ
ᱵᱚᱱᱫᱚ ᱞᱟᱹᱠᱛᱤ ᱠᱟᱱᱟ ᱟᱨ ᱦᱮᱸ, ᱩᱱ ᱦᱤᱞᱳᱜ ᱫᱚ ᱢᱤᱫᱴᱮᱱ ᱜᱮ ᱩᱱ ᱦᱤᱞᱚᱜ ᱫᱚ ᱢᱟᱱᱮ ᱵᱟᱫᱽᱫᱷᱚ ᱵᱟᱫᱽᱫᱷᱚᱠᱚᱛᱟ ᱞᱮᱠᱟ ᱢᱤᱫᱴᱮᱱ ᱱᱤᱭᱚᱢ ᱛᱚᱞ ᱫᱚᱦᱚ ᱠᱟᱜ ᱡᱟᱹᱨᱩᱲ ᱠᱟᱱᱟ ᱾ ᱡᱮ ᱩᱱ ᱦᱤᱞᱳᱜ ᱫᱚ ᱟᱹᱵᱚᱣᱟᱜ ᱚᱠᱟᱴᱟᱜ ᱥᱟᱱᱛᱟᱞ ᱡᱟᱹᱛᱟᱜ ᱴᱨᱮᱰᱤᱥᱟᱱᱟᱞ ᱢᱤᱫᱴᱮᱱ ᱰᱨᱮᱥ ᱚᱱᱟ ᱰᱨᱮᱥ ᱛᱮ ᱦᱮᱸ
ᱫᱚ ᱦᱚᱨᱚᱜ
ᱦᱮᱸ ᱚᱱᱟ ᱰᱨᱮᱥ ᱜᱮ ᱡᱟᱛᱮ ᱡᱮᱢᱚᱱ ᱵᱩᱱ ᱯᱚᱨᱤᱫᱷᱟᱱ ᱥᱮᱵᱚᱱ ᱦᱚᱨᱚᱜ ᱟᱹᱜᱩᱭ ᱾ ᱟᱫᱚ ᱚᱱᱟᱜᱮ ᱵᱩᱜᱤᱭᱟᱜ ᱦᱩᱭᱩᱜᱼᱟ᱾ ᱟᱨ ᱢᱤᱫᱴᱮᱱ ᱡᱩᱫᱤ ᱡᱚᱛᱚ ᱦᱚᱲ ᱚᱱᱠᱟ ᱜᱮ ᱡᱩᱫᱤ ᱢᱤᱫᱴᱮᱱ ᱰᱨᱮᱥ ᱟᱨ ᱦᱚᱨᱚᱜ ᱠᱟᱛᱮᱫ ᱡᱩᱫᱤ ᱵᱚᱱ ᱦᱤᱡᱩᱜ ᱢᱤᱫᱴᱮᱡ ᱡᱟᱭᱜᱟ ᱨᱮᱵᱚᱱ ᱡᱚᱢᱟᱶᱟ ᱾ ᱛᱚᱵᱮ ᱚᱱᱟ ᱢᱤᱫᱴᱮᱱ ᱢᱟᱱᱮ ᱵᱟᱨᱦᱮ ᱨᱮᱱ ᱦᱚᱲ ᱪᱮᱫ ᱠᱚ ᱧᱮᱞᱟ ᱦᱮᱸ ᱱᱩᱠᱩᱣᱟᱜ ᱫᱚ ᱢᱟᱱᱮ ᱢᱤᱫᱴᱮᱱ ᱡᱩᱢᱤᱫ ᱢᱮᱱᱟᱜ ᱛᱟᱠᱚᱣᱟ ᱛᱚᱵᱮ ᱚᱱᱟ ᱚᱱᱟ ᱧᱮᱞ ᱫᱟᱲᱮᱭᱟᱜ ᱠᱟᱱᱟ ᱛᱚ ᱚᱱᱟ ᱮᱠᱪᱩᱭᱮᱞᱤ ᱟᱵᱚᱣᱟᱜ ᱢᱤᱫᱴᱮᱱ ᱢᱤᱫᱴᱮᱱ ᱯᱞᱟᱥ ᱯᱚᱭᱮᱱᱴ ᱦᱚᱸ ᱦᱩᱭᱩᱜ ᱠᱟᱱᱟ ᱛᱚ
ᱦᱮᱸ ᱯᱞᱟᱥ ᱯᱚᱭᱮᱱᱴ ᱦᱩᱭᱩᱜᱼᱟ ᱛᱚ ᱾ ᱟᱨ ᱵᱟᱠᱷᱟᱱ ᱫᱚ ᱠᱤᱪᱷᱩ ᱡᱚᱱ ᱚᱱᱟ ᱱᱤᱭᱚᱢᱮᱢ ᱢᱟᱱᱟᱣᱟ ᱯᱟᱹᱧᱪᱤ ᱫᱷᱩᱛᱤ ᱠᱚᱢ ᱦᱚᱨᱚᱜ ᱤᱫᱤᱭᱟ ᱟᱨ ᱠᱤᱪᱷᱩᱡᱚᱱ ᱫᱚ ᱚᱱᱟ ᱥᱩᱴ ᱯᱷᱩᱰ ᱠᱟᱛᱮᱛ ᱪᱟᱞᱟᱣᱮᱱᱟ ᱟᱨ ᱡᱟᱦᱟᱸᱭ ᱵᱟᱹᱠᱤ ᱮᱴᱟᱜ ᱠᱟᱥᱴ ᱦᱚᱲ ᱠᱚ ᱧᱮᱞ ᱢᱮᱭᱟ ᱟᱫᱚ ᱩᱱᱠᱩ ᱧᱮᱞ ᱠᱟᱛᱮ ᱜᱮᱛᱚ ᱠᱚ ᱞᱟᱸᱫᱟ ᱟᱢᱟ ᱾
ᱦᱮᱸ ᱢᱤᱞᱟᱹᱣ ᱨᱮ ᱵᱟᱝ ᱧᱮᱞᱚᱜᱼᱟ ᱾
ᱦᱮᱸ ᱦᱮᱸ ᱾
ᱥᱟᱹᱨᱤᱜᱮ ᱜᱚᱝᱠᱮ ᱚᱱᱠᱟ ᱠᱟᱱ ᱜᱮᱭᱟ ᱟᱫᱚ ᱱᱚᱣᱟ ᱠᱚᱫᱚ ᱚᱱᱮ ᱠᱚ ᱢᱮᱱᱟ ᱢᱟ ᱟᱞᱟᱝ ᱦᱚᱭᱛᱳ ᱞᱟᱝ ᱜᱟᱯᱟᱞᱢᱟᱨᱟᱣᱮᱫ ᱠᱟᱱ ᱜᱮᱭᱟ ᱦᱟᱸᱜ᱾ ᱛᱚ ᱟᱵᱮᱱ ᱦᱚᱸ ᱟᱵᱮᱱ ᱴᱷᱮᱱ ᱚᱠᱚᱭ ᱠᱚᱪᱚᱝ ᱢᱮᱱᱟᱜ ᱠᱚᱣᱟ ᱞᱟᱹᱭ ᱥᱟᱰᱮ ᱠᱚᱵᱮᱱ ᱦᱟᱸᱜ ᱾ ᱜᱟᱛᱮ ᱠᱚ ᱥᱮ ᱵᱚᱭᱦᱟ ᱠᱚ, ᱜᱚᱜᱚᱼᱵᱟᱵᱟ ᱵᱚᱭᱦᱟ ᱢᱤᱥᱨᱟ ᱠᱚ ᱥᱮ ᱴᱚᱞᱟ ᱠᱚᱨᱮᱱ ᱦᱚᱸ ᱥᱮ ᱟᱹᱞᱤᱧ ᱟᱞᱤᱧ ᱨᱮᱱ ᱦᱚᱸ ᱢᱚᱱᱮᱞᱤᱧ ᱞᱟᱹᱭ ᱥᱟᱰᱮᱠᱚᱣᱟ ᱛᱚᱵᱮ ᱚᱱᱠᱟ ᱚᱱᱠᱟ ᱛᱮᱜᱮ ᱩᱱᱠᱩ ᱫᱚ ᱤᱭᱟᱹ ᱪᱚᱠᱚ ᱡᱟᱹᱨᱩᱲᱟ ᱟᱨ ᱵᱟᱝᱠᱷᱟᱱ ᱫᱚ ᱵᱟᱝ ᱦᱩᱭᱩᱜᱼᱟ
ᱦᱮᱸ ᱞᱟᱹᱭ ᱫᱚ ᱞᱟᱹᱭ ᱥᱟᱲᱟᱮᱭᱟᱠᱚᱼᱟ ᱦᱚᱭᱚᱜᱼᱟ ᱠᱤᱪᱷᱩ ᱡᱚᱱ ᱫᱚ ᱩᱫᱽᱫᱜᱽ ᱦᱟᱛᱟᱣ ᱦᱩᱭᱩᱜᱼᱟ ᱵᱟᱠᱷᱟᱱ ᱫᱚ ᱵᱟᱝ ᱜᱟᱱᱚᱜᱼᱟ ᱾
ᱦᱮᱸ ᱚᱱᱮ ᱠᱚ ᱢᱮᱱᱟ ᱟᱞᱟᱝ ᱛᱟᱞᱟᱨᱮ ᱮᱠᱮᱱ ᱱᱚᱣᱟ ᱫᱚ ᱠᱟᱛᱷᱟ ᱜᱮ ᱠᱟᱛᱷᱟ ᱛᱟᱦᱮᱱᱟ ᱾ ᱚᱱᱠᱟ ᱫᱚ ᱵᱟᱝ ᱦᱩᱭᱩᱜᱼᱟ ᱢᱟᱱᱮ ᱠᱟᱨᱡᱚ ᱨᱮᱦᱚᱸ ᱯᱚᱨᱤᱵᱚᱨᱛᱚᱱ ᱦᱩᱭᱩᱜ ᱡᱟᱹᱨᱩᱲᱟ ᱚᱱᱮ ᱚᱝᱠᱟ ᱠᱟᱱᱟ ᱴᱷᱤᱠ
ᱛᱟᱯᱚᱨᱮ ᱪᱮᱫ ᱚᱱᱟ ᱦᱩᱞ ᱢᱟᱦᱟ ᱢᱟᱱᱟᱣ ᱠᱟᱛᱮᱫ ᱧᱤᱫᱟᱹ ᱵᱮᱲᱟ ᱥᱟᱨᱟ ᱧᱤᱫᱟᱹ ᱟᱫᱚ ᱰᱤᱡᱮ ᱪᱟᱞᱟᱣ ᱠᱟᱛᱮ ᱠᱚ ᱪᱟᱞᱟᱣ ᱮᱱᱟ ᱵᱚᱠᱥ ᱢᱟᱹᱭᱤᱠ ᱡᱷᱚᱛᱚ ᱞᱟᱜᱟᱣ ᱠᱟᱛᱮ ᱮᱱᱮᱡ ᱠᱚ ᱞᱟᱜᱟᱣ ᱮᱱᱟ ᱚᱱᱟ ᱠᱤᱱᱛᱩ ᱵᱟᱝ ᱴᱷᱤᱠᱟ ᱾
ᱚᱱᱟ ᱦᱩᱞ ᱢᱟᱦᱟ ᱪᱟᱵᱟ ᱵᱟᱲᱟ ᱠᱟ ᱠᱟᱛᱮᱫ ᱵᱟᱝ
ᱦᱮᱸ ᱟᱞᱮ ᱥᱮᱫ ᱫᱚ ᱱᱤᱛᱩᱜ ᱧᱮᱞᱚᱜ ᱠᱟᱱᱟ ᱦᱩᱞ ᱢᱟᱦᱟ ᱢᱟᱱᱟᱣ ᱦᱩᱭᱮᱱ ᱛᱮ ᱧᱤᱫᱟᱹ ᱵᱮᱲᱟ ᱫᱚ ᱳᱭ ᱵᱚᱠᱥ ᱢᱟᱭᱤᱠ ᱠᱚ ᱟᱹᱜᱩ ᱠᱟᱛᱮᱫ ᱥᱟᱨᱟ ᱧᱤᱫᱟᱹ ᱟᱫᱚ ᱰᱤᱡᱮ ᱮᱱᱮᱡ ᱠᱚ ᱞᱟᱜᱟᱣ ᱮᱱᱟ
ᱮᱠᱪᱩᱭᱮᱞᱤ ᱱᱚᱣᱟ ᱠᱚᱫᱚ ᱢᱟᱱᱮ ᱟᱵᱩ ᱦᱚᱲ ᱦᱚᱸ ᱮᱠᱪᱩᱭᱮᱞᱤ ᱡᱚᱛᱷᱮᱥᱴᱚ ᱟᱵᱩ ᱦᱚᱲ ᱠᱚᱣᱟᱜ ᱚᱠᱚᱭ ᱠᱩᱠᱩ ᱢᱟᱱᱮ ᱱᱚᱣᱟ ᱠᱚ ᱠᱟᱨᱵᱟᱨᱮᱫ ᱠᱟᱱ ᱡᱚᱛᱷᱮᱥᱴᱚ ᱢᱟᱱᱮ ᱦᱩᱫᱤᱥ ᱜᱮᱭᱟᱱ ᱵᱤᱵᱮᱠ ᱛᱮ ᱢᱮᱱᱟᱜ ᱛᱟᱠᱩᱣᱟ ᱛᱚᱵᱮ ᱩᱱᱠᱩ ᱦᱩᱫᱤᱥ ᱨᱮᱭᱟᱜ ᱞᱮᱠ ᱢᱮᱱᱟᱜ-ᱟ ᱟᱨ ᱵᱟᱠᱩ ᱦᱩᱫᱤᱥ ᱵᱩᱱᱟ ᱡᱮᱦᱮᱛᱩ ᱩᱯᱟᱹᱭ ᱢᱟ ᱵᱟᱹᱱᱩᱜ ᱜᱮᱭᱟ ᱛᱚ ᱟᱵᱩ ᱜᱮ ᱩᱱᱠᱩ ᱢᱟᱱᱟᱣ ᱠᱚ ᱡᱟᱹᱨᱩᱲᱟ ᱠᱚᱢᱤᱴᱤ ᱦᱚᱛᱮ ᱛᱮᱦᱚᱸ ᱢᱟᱺᱡᱷᱤ ᱯᱨᱟᱱᱤᱠ ᱦᱚᱛᱮ ᱛᱮᱦᱚᱸ ᱢᱟᱱᱟ ᱠᱚ ᱡᱩᱲᱟ ᱟᱨ ᱵᱟᱝᱠᱷᱟᱡ ᱫᱚ ᱢᱟᱱᱮ ᱵᱩᱡᱷᱟᱹᱣ ᱠᱚ ᱡᱩᱲᱟ ᱢᱮᱱ ᱠᱟᱛᱷᱟ ᱫᱚ
ᱦᱮᱸ ᱵᱩᱡᱷᱟᱹᱣ ᱠᱚ ᱡᱟᱦᱟᱭ ᱢᱟᱹᱡᱷᱤ ᱯᱟᱨᱜᱟᱱᱟ ᱠᱚ ᱢᱤᱱᱟᱜ ᱠᱚᱣᱟ ᱡᱷᱚᱛᱚ ᱫᱩᱲᱩᱵ ᱠᱟᱛᱮᱜ
ᱮᱴᱟᱜ ᱫᱤᱱ ᱞᱟᱜᱟᱜ ᱠᱷᱟᱡ ᱢᱟᱱᱮ ᱤᱭᱟᱹᱭ ᱯᱮ ᱛᱚᱵᱮ ᱦᱩᱞ ᱢᱟᱦᱟ ᱞᱮᱠᱟᱱᱟᱜ ᱢᱤᱫᱴᱮᱱ ᱫᱤᱱ ᱫᱚ ᱢᱤᱫᱴᱮᱱ ᱡᱟᱛᱮ ᱡᱮᱢᱚᱱ ᱢᱚᱡᱽ ᱛᱮᱜᱮᱵᱩᱱ ᱢᱟᱱᱟᱣᱟ ᱦᱮᱸᱥᱮ ᱵᱟᱝ
ᱦᱮᱸ ᱢᱟᱱᱮ ᱱᱤᱭᱟᱹ ᱠᱚ ᱵᱚᱱᱫᱚ ᱞᱟᱹᱠᱛᱤ ᱠᱟᱱᱟ ᱢᱟᱱᱮ ᱡᱮ ᱯᱚᱨᱤᱢᱟᱱ ᱢᱟᱱᱮ ᱵᱟᱹᱲᱛᱤ